ᱩᱸ ᱡᱚᱦᱟᱨ
ᱦᱳᱭ ᱜᱚᱝᱠᱮ ᱡᱚᱦᱟᱨ ᱜᱮ᱾
ᱟᱹᱞᱤᱧᱟᱜ ᱟᱲᱟᱝ ᱟᱸᱡᱚᱢᱚᱜ ᱠᱟᱱᱟ ᱛᱚ?
ᱦᱳᱭ ᱜᱚᱝᱠᱮ ᱮᱠᱟᱞ ᱱᱟᱯᱟᱭ ᱜᱮ ᱟᱸᱡᱚᱢᱚᱜ ᱠᱟᱱᱟ, ᱟᱨ ᱜᱚᱝᱠᱮ ᱛᱟᱦᱞᱮ ᱟᱹᱞᱤᱧᱟᱜ ᱟᱲᱟᱝ ᱪᱮᱫ ᱞᱮᱠᱟ ᱟᱸᱡᱚᱢᱚᱜ?
ᱟᱸᱡᱚᱢᱚᱜ ᱠᱟᱱᱟ ᱱᱟᱯᱟᱭ ᱜᱤ᱾
ᱦᱳᱭ
ᱛᱚ ᱜᱚᱝᱠᱮ ᱪᱮᱜ ᱠᱩ ᱪᱤᱠᱟᱹ ᱦᱩᱭᱩᱜ ᱠᱟᱱᱟ?
ᱦᱮᱸ ᱱᱤᱛ ᱫᱚ ᱦᱟᱸᱜ ᱱᱚᱣᱟ ᱫᱩᱲᱩᱵ ᱵᱟᱲᱟ ᱠᱟᱛᱮᱜ ᱦᱚᱸ ᱡᱤᱨᱟᱹᱣ ᱦᱩᱭᱩᱜ ᱠᱟᱱᱟ᱾
ᱟᱪᱪᱷᱟ ᱟᱪᱪᱷᱟ ᱟᱹᱰᱤ ᱱᱟ
ᱡᱟᱸ ᱪᱮᱫ ᱠᱚᱨᱮ ᱵᱮᱱ ᱪᱤᱠᱟᱹ ᱵᱟᱲᱟᱭᱮᱜ ᱠᱟᱱᱟ?
ᱚ ᱟᱞᱤᱧ ᱦᱚᱸ ᱜᱚᱝᱠᱮ ᱦᱚᱸᱜᱼᱚᱭ ᱫᱷᱩᱲᱩᱵ ᱠᱟᱱᱟ ᱦᱚᱸᱜᱼᱚᱭ ᱪᱮᱜ ᱡᱤᱨᱟᱹᱣ ᱠᱟᱱᱟᱞᱤᱧ ᱦᱚᱜᱼᱚᱭ ᱫᱟᱠᱟ ᱡᱚᱢ ᱵᱟᱲᱟ ᱠᱟᱛᱮᱜ᱾ ᱟ ᱵᱩᱡᱷᱟᱹᱜ ᱠᱟᱱ ᱱᱮᱛᱟᱨ ᱫᱚ ᱠᱟᱹᱢᱤ ᱥᱤᱡᱤᱱ ᱠᱟᱹᱢᱤ ᱦᱩᱭᱩᱜ ᱠᱟᱱᱟ᱾
ᱟᱨ ᱜᱚᱝᱠᱮ ᱢᱮᱱᱮᱜ ᱠᱟᱱ ᱛᱟᱦᱮᱱᱟᱞᱤᱧ ᱤᱭᱟᱹ ᱦᱮᱸᱜ ᱢᱮᱱᱮᱜ ᱠᱟᱱ ᱛᱟᱦᱮᱱᱤᱧ ᱜᱚᱝᱠᱮ ᱤᱭᱟᱹ ᱵᱚᱞᱮ ᱦᱟᱱᱮ ᱦᱤᱞᱟᱹᱜ ᱠᱷᱮᱞ ᱵᱮᱱ ᱦᱮᱜ ᱞᱮᱱ ᱫᱚ ᱦᱟᱱᱟ ᱟ ᱦᱟᱱᱟᱴᱟᱜ ᱤᱭᱟᱹ ᱢᱟᱥ ᱨᱮᱵᱮᱱ ᱦᱟᱴᱟᱜ ᱵᱚᱪᱷᱚᱨ ᱨᱮᱣᱮᱱ ᱚᱜᱚᱥᱴ ᱦᱮᱜ ᱞᱮᱱᱟ ᱛᱚ ᱠᱷᱮᱞ ᱟᱫᱚ ᱟᱵᱮᱱᱟᱜ ᱠᱷᱮᱞ ᱠᱩᱥᱤ ᱠᱟᱣᱫᱟᱜᱼᱟ ᱠᱚ ᱟᱛᱳ ᱨᱮᱱ ᱠᱚᱲᱟ ᱠᱚ ᱟᱫᱚ ᱟᱵᱮᱱ ᱠᱚ ᱵᱚᱞᱮ ᱠᱚ ᱟᱨᱦᱚᱸ ᱱᱤᱭᱟᱹ ᱵᱟᱨ ᱠᱚ ᱱᱮᱣᱛᱟᱭᱮᱜ ᱵᱮᱱᱟ ᱟᱫᱚ ᱟᱵᱮᱱ ᱚᱱᱟ ᱠᱚᱜᱮ ᱟᱞᱳᱪᱚᱱᱟ ᱠᱚ ᱟᱞᱳᱪᱱᱟ ᱠᱮᱭᱟ ᱟᱵᱮᱱ ᱥᱚᱛᱮ᱾ ᱛᱚ ᱜᱚᱝᱠᱮ ᱦᱟᱱᱟ ᱵᱟᱨ ᱵᱮᱱ ᱦᱮᱜ ᱞᱮᱱᱟ ᱠᱷᱮᱞ ᱟᱫᱚ ᱵᱮᱯᱟᱨᱴᱟᱜ ᱱᱚᱣᱟ ᱠᱟᱱᱟ ᱡᱮ ᱟᱵᱮᱱᱟᱜ ᱠᱷᱮᱞ ᱠᱟᱡᱟᱜ ᱠᱩᱥᱤ ᱫᱟᱜ ᱛᱟᱦᱮᱱᱟ᱾ ᱦᱟᱱᱮ ᱡᱮ ᱟᱵᱮᱱ ᱡᱮ ᱦᱟᱱᱮ ᱡᱮ ᱯᱟᱸᱥᱴᱤ ᱢᱮᱱ ᱵᱮᱱ ᱠᱟᱴᱟᱣ ᱠᱟᱛᱮᱜ ᱵᱮᱱ ᱜᱳᱞ ᱠᱮᱫᱟ ᱛᱚ᱾ ᱟᱫᱚ ᱚᱱᱟ ᱠᱟᱡᱟᱠ ᱠᱩᱥᱤ ᱠᱟᱛᱮᱜ ᱟᱫᱚ ᱟᱵᱤᱱ ᱱᱮᱣᱛᱟᱭᱮᱜ ᱵᱮᱱᱟ ᱵᱚᱞᱮ᱾ ᱛᱚ ᱟᱵᱮᱱ ᱜᱮᱵᱮᱱ ᱥᱚᱢᱚᱭᱚᱜᱼᱟ ᱵᱟᱵᱮᱱ ᱥᱚᱢᱚᱭᱚᱜᱼᱟ ᱵᱚᱞᱮ᱾
ᱦᱳᱭ ᱟᱫᱚ ᱚᱝᱠᱟ ᱫᱚ ᱦᱟᱸᱜ ᱵᱟᱞᱤᱧ ᱠᱷᱮᱞ ᱵᱟᱲᱟᱭ ᱜᱮᱭᱟ ᱛᱚ ᱟᱫᱚ ᱠᱷᱮᱞ ᱫᱚᱞᱤᱧ ᱠᱷᱮᱞ ᱜᱮᱭᱟ ᱱᱚᱝᱠᱟ
ᱟᱪᱪᱷᱟ ᱟᱪᱪᱷᱟ
ᱚᱱᱟ ᱠᱚ ᱞᱟᱹᱭ ᱜᱚᱫᱟ
ᱦᱳᱭ ᱦᱳᱭ
ᱟᱪᱪᱷᱟ ᱟᱪᱪᱷᱟ
ᱪᱟᱞᱟᱣ ᱵᱟᱲᱟ ᱦᱩᱭᱩᱜ ᱜᱮᱭᱟ᱾
ᱟᱪᱪᱷᱟ
ᱱᱮᱛᱟᱨ ᱫᱚ ᱦᱟᱸᱜ ᱪᱟᱞᱟᱣ ᱵᱟᱲᱟ ᱫᱚ ᱵᱟᱝ ᱦᱩᱭᱩᱜ ᱜᱮᱭᱟ ᱛᱚ᱾
ᱦᱳᱭ ᱦᱳᱭ
ᱦᱮᱸ ᱟᱫᱚ ᱠᱷᱮᱞ ᱵᱚᱞᱛᱮ ᱫᱚ ᱠᱟ ᱠᱷᱹᱮᱞ ᱫᱚᱦᱟᱸᱜ ᱞᱟᱹᱠᱛᱤ ᱠᱟᱱ ᱜᱮᱭᱟ, ᱠᱷᱮᱞ ᱠᱚᱫᱚᱞᱤᱧ ᱠᱩᱥᱤ ᱵᱟᱲᱟᱣᱟᱜ ᱜᱮᱭᱟ᱾
ᱦᱳᱭ
ᱛᱟᱦᱞᱮ ᱜᱚᱝᱠᱮ ᱠᱷᱮᱞ ᱠᱩᱥᱤᱭᱟᱜ
ᱦᱮᱸ ᱜᱚᱝᱠᱮ ᱠᱷᱮᱞ ᱠᱚᱫᱚ ᱞᱤᱧ ᱠᱩᱥᱤᱭᱟᱜ ᱠᱟᱱ ᱜᱮᱭᱟ ᱟᱞᱤᱧ ᱫᱚ᱾
ᱦᱳᱭ ᱦᱳᱭ᱾
ᱠᱩᱥᱤᱭᱟᱜᱼᱟ ᱟᱫᱚ ᱜᱚᱝᱠᱮ ᱱᱚᱣᱟ ᱚᱱᱟ ᱠᱚᱫᱚ ᱥᱮ ᱢᱤᱜ ᱥᱚᱢᱚᱭ᱾ ᱟᱫᱚ ᱜᱚᱝᱠᱮ ᱚᱱᱟ ᱠᱚᱫᱚ ᱢᱤᱫ ᱥᱚᱢᱚᱭ ᱜᱮ ᱛᱟᱦᱮᱱᱟ ᱛᱚ ᱠᱷᱮᱞ ᱠᱚᱫᱚ ᱛᱚ᱾ ᱟᱫᱚ ᱵᱩᱡᱮᱜ ᱠᱟᱱ ᱜᱮᱭᱟ ᱵᱮᱱ ᱡᱟᱸᱜᱟ ᱠᱚᱵᱮᱱ ᱡᱟᱸᱜᱟ ᱠᱚᱵᱮᱱ ᱵᱟᱡᱟᱣ ᱞᱮᱱᱠᱷᱟᱱ ᱫᱚ ᱟᱫᱚ ᱚᱱᱟ ᱠᱷᱟᱹᱛᱤᱨ ᱛᱮ ᱛᱚ ᱢᱤᱫ ᱥᱚᱢᱚᱭ ᱠᱚᱫᱚ ᱠᱤᱪᱷᱩ ᱫᱤᱧ ᱟᱲᱟᱜ ᱜᱤᱰᱤᱣ ᱠᱟᱫᱟᱞᱤᱧ ᱫᱚ ᱵᱚᱞᱮ ᱟᱲᱟᱜ ᱜᱤᱰᱤ ᱦᱟᱛᱟᱲ ᱠᱟᱜ ᱞᱤᱧ ᱵᱚᱞᱮ᱾
ᱦᱳᱭ᱾ ᱟᱫᱚ ᱜᱚᱝᱠᱮ ᱠᱷᱮᱞ ᱢᱟ ᱱᱚᱝᱠᱟ ᱵᱟᱡᱟᱣ ᱠᱚᱫᱚ ᱦᱳᱭ ᱵᱟᱲᱟᱜ ᱜᱮᱭᱟ᱾ ᱟᱫᱚ ᱛᱚ ᱱᱚᱝᱠᱟ᱾ ᱵᱩᱡᱽ ᱵᱟᱲᱟ ᱠᱟᱛᱮᱫ ᱜᱮ ᱦᱟᱸᱜ ᱠᱷᱮᱞ ᱦᱩᱭᱩᱜᱼᱟ ᱵᱟᱧᱪᱟᱣ ᱵᱟᱧᱪᱣ ᱛᱮ᱾ ᱟᱨ ᱵᱟᱝ ᱟᱠᱷᱲᱟ ᱛᱮ᱾
ᱦᱳᱭ᱾
ᱛᱟᱞᱦᱮ ᱱᱚᱝᱠᱟ ᱵᱟᱡᱟᱣ ᱨᱮᱱᱟᱜ ᱥᱚᱢᱵᱷᱚᱵᱚᱱᱟ ᱦᱟᱸᱜ ᱵᱟᱝ ᱛᱟᱦᱮᱱᱟ ᱵᱩᱡᱷᱟᱹ᱾
ᱦᱮᱸ᱾
ᱟᱪᱪᱷᱟ ᱜᱚᱝᱠᱮ ᱟᱯᱮ ᱥᱮᱫ ᱫᱚ ᱱᱚᱝᱠᱟ ᱞᱟᱹᱴᱷᱩ ᱠᱷᱮᱞ ᱫᱚ ᱦᱟᱸᱜ ᱪᱮᱫ ᱠᱚ ᱦᱩᱭ ᱵᱟᱲᱟᱜᱼᱟ?
ᱜᱚᱝᱠᱮ ᱟᱞᱮ ᱥᱮᱫ ᱞᱟᱹᱴᱷᱩ ᱠᱷᱮᱞ ᱫᱚ ᱦᱩᱭᱩᱜᱼᱟ ᱡᱟᱦᱟᱸ ᱫᱚ ᱮᱼ ᱯᱚᱸᱪᱤᱥᱮ ᱰᱤᱥᱮᱢᱵᱚᱨ ᱨᱮ ᱜᱚᱝᱠᱮ ᱦᱩᱭ ᱵᱟᱲᱟᱜᱼᱟ᱾ ᱟᱨ ᱱᱟᱛᱮ ᱵᱮᱱ ᱢᱮᱱ ᱟᱨ ᱯᱚᱱᱮᱨᱚᱭ ᱟᱜᱚᱥᱴ ᱨᱮ᱾ ᱥᱮ ᱱᱚᱭ ᱟᱜᱚᱥᱴ ᱵᱮᱱ ᱢᱮᱱ, ᱚᱱᱠᱟ ᱦᱩᱭ ᱵᱟᱲᱟᱜᱼᱟ᱾ ᱟᱨ ᱜᱚᱝᱠᱮ ᱟᱨ ᱢᱤᱫᱴᱮᱡ ᱜᱚᱝᱠᱮ ᱱᱟᱭᱤᱴ ᱠᱷᱮᱞ ᱦᱩᱭ ᱵᱟᱲᱟᱜᱼᱟ ᱜᱚᱝᱠᱮ ᱢᱤᱫᱴᱮᱡ ᱚᱱᱠᱟ ᱤᱭᱟᱹ ᱛᱤᱱ ᱞᱮ ᱪᱷᱚ ᱞᱟᱠᱷ ᱟᱨ ᱤᱭᱟᱹ ᱪᱷᱚ ᱞᱟᱠᱷ ᱟᱨ ᱥᱟᱲᱮ ᱪᱟᱨ ᱥᱟᱲᱮ ᱪᱟᱨ ᱞᱟᱠᱷ᱾
ᱛᱟᱞᱦᱮ ᱜᱚᱝᱠᱮ ᱟᱨ ᱛᱚ ᱟᱵᱮᱱ ᱫᱚ ᱱᱚᱝᱠᱟ ᱠᱷᱮᱞᱳᱰ ᱠᱚᱫᱚ ᱵᱮᱱ ᱩᱸ ᱪᱟᱞᱟᱣ ᱵᱟᱲᱟᱣ ᱠᱟᱱᱟ ᱥᱮ ᱵᱟᱝ? ᱞᱟᱹᱭ ᱫᱟᱞᱤᱧ ᱜᱚᱝᱠᱮ ᱵᱚᱞ ᱠᱷᱮᱞ ᱠᱚᱫᱚ, ᱦᱮᱸ?
ᱟᱸᱡᱚᱢᱚᱜ ᱠᱟᱱᱟ ᱫᱞᱤᱧᱟᱜ
ᱦᱳᱭ ᱞᱟᱹᱭ ᱫᱟᱞᱤᱧ ᱱᱚᱝᱠᱟ ᱞᱟᱹᱴᱷᱩ ᱠᱷᱮᱞ ᱫᱚ ᱱᱟᱦᱟᱜ ᱟᱵᱮᱱ ᱫᱚᱵᱮᱱ ᱯᱟᱞᱟᱣ ᱵᱟᱲᱟᱣ ᱠᱟᱱᱟ ᱥᱮ ᱵᱟᱝ?
ᱠᱷᱮᱞ ᱠᱩ? ᱠᱷᱮᱞ ᱠᱚᱫᱚ ᱜᱚᱝᱠᱮ ᱡᱟ ᱚᱱᱟ ᱵᱚᱭᱚᱥ ᱛᱟᱸᱦᱮ ᱨᱮᱜᱮ ᱞᱤᱧ ᱠᱷᱮᱞᱳᱜ ᱠᱟᱱ ᱛᱟᱦᱮᱱᱟ ᱟᱫᱚ ᱱᱤᱛᱚᱜ ᱫᱚ ᱵᱚᱭᱚᱥ ᱠᱚ ᱦᱩᱭ ᱵᱟᱲᱟᱭᱮᱱ ᱛᱟᱹᱞᱤᱧᱟ ᱛᱚ
ᱟᱨ ᱠᱟᱹᱴᱤᱡ ᱞᱤᱧ ᱢᱤᱫᱷᱟᱣ ᱞᱤᱧ ᱵᱟᱡᱟᱣ ᱞᱮᱱᱟ ᱛᱚ ᱟᱫᱚ ᱟᱹᱰᱤ ᱜᱚᱡᱚᱜᱼᱤᱧ ᱩᱱ ᱡᱚᱠᱷᱚᱡ ᱞᱤᱧ ᱟᱹᱰᱤ ᱠᱚᱥᱴᱚ ᱞᱤᱧ ᱟᱹᱭᱠᱟᱣ ᱞᱮᱫᱟ᱾ ᱥᱟᱨᱤ ᱱᱤᱭᱟ ᱵᱟᱨ ᱟᱨ ᱦᱚᱸ ᱞᱤᱧ ᱵᱟᱡᱟᱣ ᱞᱮᱝᱠᱷᱟᱡ ᱵᱟᱭ ᱪᱟᱱᱥ ᱡᱩᱫᱤ ᱟᱨᱦᱚᱸ ᱛᱚ ᱚᱱᱟ ᱠᱷᱟᱹᱛᱤᱨ ᱛᱮᱞᱤᱧ ᱢᱮᱱᱫᱟ ᱵᱟᱝ ᱵᱟᱝ ᱟᱫᱚ ᱠᱷᱮᱞ ᱫᱚᱞᱤᱧ ᱵᱟᱹᱜᱤᱣ ᱠᱟᱜᱼᱟ᱾ ᱟᱫᱚ ᱮᱢᱱᱤ ᱤᱱᱟᱹ ᱮᱢᱱᱤ ᱦᱚᱲᱢᱚ ᱯᱷᱟᱨᱪᱟ ᱞᱮᱠᱟ ᱫᱩᱞᱤᱧ ᱡᱟ ᱜᱮᱞᱤᱧ ᱴᱟᱠ ᱴᱩᱠ ᱞᱤᱧ ᱠᱷᱮᱞ ᱵᱟᱲᱟᱭ ᱜᱮᱭᱟ ᱵᱚᱞ ᱠᱚ ᱫᱚ᱾
ᱦᱳᱭ ᱦᱳᱭ᱾
ᱟᱪᱪᱷᱟ ᱜᱚᱝᱠᱮ, ᱱᱚᱜᱼᱚᱭ ᱠᱷᱮᱞ ᱠᱚᱫᱚ ᱱᱟᱦᱟᱜ ᱞᱟᱝ ᱜᱚᱞᱯᱷᱚ ᱵᱟᱲᱟ ᱠᱮᱫ ᱜᱮᱭᱟ᱾
ᱟᱪᱪᱷᱟ ᱦᱮᱸ᱾
ᱛᱟᱞᱦᱮ ᱛᱮᱦᱮᱧ ᱧᱮᱞᱚᱜ ᱠᱟᱱᱟ ᱟᱵᱚ ᱥᱟᱶᱛᱟ ᱨᱮ᱾ ᱟᱨ ᱵᱟᱝ ᱟᱵᱚᱱᱟᱜ ᱥᱚᱢᱟᱡᱽ ᱨᱮ ᱱᱚᱝᱠᱟ ᱢᱟᱹᱭ ᱵᱟᱹᱵᱩ ᱛᱟᱠᱚ ᱮᱱᱫᱚ ᱵᱟᱝ ᱠᱚ ᱦᱟᱺᱰᱤ ᱯᱟᱹᱣᱨᱟᱹ ᱧᱩ ᱡᱚᱵᱮᱜ ᱠᱟᱱᱟ ᱾ ᱚᱱᱮ ᱜᱚᱝᱠᱮ ᱟᱵᱤᱱᱟᱜ ᱦᱩᱫᱤᱥ ᱛᱮ ᱡᱟᱦᱟ ᱱᱚᱝᱠᱟ ᱞᱟᱯᱷᱟᱝ ᱥᱮᱪᱮᱫ ᱨᱟᱵᱟᱝ ᱦᱟᱺᱲᱤ ᱯᱟᱹᱣᱨᱟᱹ ᱠᱚ ᱟᱲᱟᱜ ᱫᱟᱲᱮᱭᱟᱜᱼᱟ, ᱱᱚᱣᱟ ᱵᱟᱵᱚᱛ ᱠᱟᱹᱴᱤᱡ ᱵᱮᱱ ᱢᱮᱱ ᱞᱮᱠ
ᱜᱚᱝᱠᱮ ᱞᱟᱯᱷᱟᱝ ᱥᱮᱫ ᱥᱮᱴᱮᱨᱚᱜ ᱞᱟᱹᱜᱤᱫ ᱛᱮᱜᱮ ᱜᱚᱝᱠᱮ ᱞᱟᱯᱷᱟᱝ ᱥᱮᱫ ᱥᱮᱴᱮᱨ ᱞᱟᱹᱜᱤᱫ ᱫᱚ ᱥᱤᱠᱷᱱᱟᱹᱛ ᱮᱠᱫᱚᱢ ᱫᱚᱨᱠᱟᱨ ᱟᱨ ᱥᱤᱠᱷᱱᱟᱹᱛ ᱮᱠ ᱱᱟᱢᱵᱟᱨ ᱫᱚᱨᱠᱟᱨ ᱜᱚᱢᱠᱮ ᱜᱚᱜᱚ-ᱵᱟᱵᱟ ᱴᱷᱤᱠ ᱛᱟᱦᱮᱸᱱ ᱫᱚᱨᱠᱟᱨ᱾ ᱡᱮ ᱜᱚᱜᱚᱼᱵᱟᱵᱟ ᱠᱟᱹᱴᱤᱡ ᱠᱤᱱ ᱛᱟᱦᱮᱸᱱ ᱠᱷᱟᱱ ᱜᱚᱝᱠᱮ ᱡᱮ ᱢᱟᱹᱭ ᱥᱮ ᱵᱟᱹᱵᱩ ᱠᱟᱱᱟᱭ ᱥᱮ ᱩᱱᱤ ᱦᱚᱸᱠᱤᱱ ᱢᱮᱱ ᱫᱟᱲᱮᱭᱟ ᱠᱤᱱ᱾ ᱡᱮ ᱵᱟᱹᱵᱩ ᱱᱚᱣᱟ ᱫᱚ ᱵᱟᱹᱲᱤᱡ ᱡᱤᱱᱤᱥ ᱠᱟᱱᱟ ᱥᱮ, ᱦᱟᱱᱛᱮ ᱥᱮ ᱱᱚᱛᱮ ᱟᱞᱚᱢ ᱪᱟᱞᱟᱜᱼᱟ᱾ ᱱᱚᱝᱠᱟᱱᱟᱜ ᱠᱟᱛᱷᱟ ᱜᱚᱜᱚ ᱵᱟᱵᱟ ᱡᱩᱫᱤ ᱠᱮᱴᱮᱡ ᱠᱤᱱ ᱛᱟᱱ ᱠᱷᱟᱡ ᱜᱚᱝᱠᱮ ᱡᱚᱛᱚ ᱠᱤᱪᱷᱩ ᱥᱚᱢᱵᱷᱚᱵ ᱦᱩᱭᱩᱜᱼᱟ ᱟᱹᱞᱤᱧ ᱫᱚᱞᱤᱧ ᱢᱮᱱᱟ ᱟᱨ ᱥᱤᱠᱷᱱᱟᱹᱛ ᱡᱟᱦᱟᱸ ᱞᱮ ᱠᱷᱟᱱ ᱫᱚ ᱪ ᱟᱵᱚᱣᱟᱜ ᱟᱵᱚᱣᱟᱜ ᱥᱚᱢᱟᱡᱽ ᱞᱟᱦᱟᱜᱼᱟ ᱡᱮ ᱟᱢ ᱥᱮ ᱟᱵ ᱥᱮ ᱟᱢ ᱧᱮᱞᱛᱮ ᱥᱮ ᱟᱨᱦᱚᱸ ᱡᱮ ᱟᱢᱴᱮᱱ ᱜᱤᱫᱽᱨᱟᱹ ᱢᱮᱱᱟ ᱱᱮ ᱚᱞᱚᱜ ᱯᱟᱲᱦᱟᱣ ᱠᱟᱛᱮᱫ ᱤᱱ ᱢᱟᱨᱟᱝ, ᱤᱱ ᱢᱟᱨᱟᱝ ᱞᱟᱯᱷᱟᱝ ᱥᱮ, ᱞᱟᱯᱷᱟᱝ ᱡᱟᱭᱜᱟ ᱨᱮ ᱥᱮᱴᱮᱨ ᱠᱟ ᱥᱮᱴᱮᱨ ᱫᱟᱲᱮᱭᱟᱫᱟᱭ᱾ ᱛᱚ ᱤᱧᱦᱤᱧ ᱪᱮᱥᱴᱟ ᱞᱮᱠᱷᱟᱡ ᱤᱧᱦᱤᱧ ᱞᱚᱜᱚ ᱡᱯᱲᱟᱣ ᱞᱮᱱᱠᱷᱟᱱ ᱤᱧᱦᱚᱸ ᱯᱟᱥᱮᱡ ᱟᱨᱦᱚᱸ ᱱᱤᱭᱟᱹ ᱠᱷᱚᱡ ᱟᱨᱚ ᱞᱟᱯᱷᱟᱝ ᱡᱟᱭᱜᱟᱧ ᱥᱮᱴᱮᱨᱚᱜ᱾ ᱚᱱᱮ ᱢᱤᱫᱴᱮᱡ ᱩᱱᱤ ᱴᱮᱡ ᱟᱜᱽᱨᱚᱦᱚ ᱡᱟᱜᱟ ᱛᱟᱠᱚᱣᱟ᱾
ᱦᱳᱭ ᱜᱚᱢᱠᱮ ᱱᱚᱣᱟ ᱫᱚ ᱦᱟᱸᱜ ᱮᱠᱟᱞ ᱡᱚᱛᱷᱟᱛ ᱠᱟᱛᱷᱟ ᱵᱮᱱ ᱢᱤᱞ ᱠᱟᱜᱼᱟ᱾ ᱧᱮᱞᱚᱜ ᱠᱟᱱᱟ ᱟᱵᱚ ᱥᱚᱢᱟᱡᱽ ᱨᱮ ᱥᱚᱞᱚᱝᱼᱚᱜ ᱠᱟᱱᱟ, ᱟᱫᱚ ᱟᱹᱞᱤᱧᱟᱜ ᱩᱭᱦᱟᱹᱨ ᱠᱚᱫᱚ ᱦᱟᱸᱜ, ᱱᱚᱣᱟᱭ ᱢᱮᱱ᱾ ᱱᱟᱸᱜ, ᱛᱮᱦᱮᱸᱧ ᱟᱭᱳ-ᱵᱟᱵᱟ ᱠᱚ ᱠᱮᱴᱮᱡ ᱟᱨ ᱵᱟᱝ ᱥᱮᱪᱮᱫ ᱟᱱ ᱜᱤᱫᱽᱨᱟᱹᱱᱟ ᱟᱭ ᱧᱩ ᱵᱟᱲᱟᱭ ᱮᱫ ᱠᱚ ᱟᱨ ᱵᱟᱝ ᱚᱞᱚᱜ ᱡᱤᱭᱚᱱ ᱠᱚᱨᱮᱫ ᱦᱚᱸ ᱩᱱᱤ ᱫᱚ ᱦᱟᱸᱜ, ᱮ ᱥᱮᱞᱮᱫ ᱠᱚᱜᱼᱟ, ᱦᱳᱭ᱾ ᱟᱫᱚ ᱚᱞᱚᱜ ᱡᱤᱭᱚᱱ ᱨᱮ ᱛᱟᱭᱚᱢ ᱦᱟᱸᱜ ᱮᱸ ᱫᱟᱜ ᱞᱟᱯᱷᱟᱝ ᱥᱮᱪᱮᱫ ᱨᱮ ᱫᱟᱣ ᱮ ᱦᱟᱢᱮᱴ ᱾ ᱦᱳᱭ, ᱟᱫᱚ ᱦᱚᱸᱜᱼᱚᱭ ᱦᱟᱺᱰᱤ ᱯᱟᱹᱣᱨᱟᱹ ᱨᱮᱠᱚ ᱫᱚ ᱱᱚᱣᱟ ᱫᱚ ᱟᱵᱚ ᱟᱹᱛᱩ ᱫᱤᱥᱚᱢ ᱠᱚᱨᱮᱫ ᱜᱮ ᱵᱟᱹᱲᱛᱤ ᱧᱮᱞᱚᱜ ᱠᱟᱱᱟ᱾ ᱟᱫᱚ ᱱᱩᱠᱩ ᱫᱚ ᱧᱮᱞᱚᱜ-ᱟ ᱱᱚᱝᱠᱟ ᱡᱩᱫᱤ ᱟᱵᱚᱨᱮᱱ ᱡᱟᱦᱟᱸᱭ ᱠᱚᱠᱚ ᱟᱠᱷᱨᱤᱧ ᱠᱚᱣᱟ ᱱᱚᱣᱟ ᱠᱚ ᱡᱩᱫᱤ ᱠᱚ ᱵᱚᱱᱫᱚᱭᱟᱼᱼ ᱛᱟᱦᱞᱮ ᱟᱹᱞᱤᱧᱟᱜ ᱩᱭᱦᱟᱹᱨ ᱛᱮᱫᱚ ᱞᱟᱹᱭᱟᱭ ᱱᱚᱣᱟ ᱫᱚ ᱟᱹᱰᱤ ᱜᱮ ᱱᱟᱯᱟᱭᱚᱜᱼᱟ᱾
ᱦᱚᱭ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱜᱚᱝᱠᱮ᱾ ᱱᱚᱣᱟ ᱫᱚ ᱟᱹᱞᱤᱧ ᱞᱤᱧ ᱥᱚᱢᱚᱨᱛᱷᱚᱱᱚᱜᱼᱟ ᱜᱚᱝᱠᱮ᱾ ᱪᱮᱫᱟᱜ ᱵᱟᱝ ᱧᱮᱞᱚᱜ ᱠᱟᱱᱟ ᱡᱮ ᱚᱠᱚᱭ, ᱚᱠᱚᱭ ᱚᱲᱟᱜ ᱨᱮ ᱦᱟᱺᱰᱤ ᱪᱚᱸᱫᱟ ᱥᱮ ᱤᱥᱤᱱ ᱫᱟᱭ ᱾ ᱩᱱᱤ ᱚᱲᱟᱜ ᱨᱮᱱ ᱜᱤᱫᱽᱨᱟᱹᱜ ᱜᱮ ᱟᱨᱦᱚᱸ ᱩᱱᱟᱹᱝᱮ ᱧᱩᱭ ᱫᱟ᱾ ᱵᱟᱝ ᱧᱮᱞᱚᱜ-ᱟ, ᱟᱨᱦᱚᱸ ᱜᱚᱝᱠᱮᱱ ᱧᱩ ᱠᱟᱛᱮᱫ ᱛᱮ ᱟᱨᱦᱚᱸ ᱚᱱᱟ ᱠᱚᱭᱮ ᱚᱱᱟ ᱠᱚ ᱤᱭᱟᱹ ᱵᱟᱲᱟ ᱠᱟᱛᱮ ᱟᱨᱦᱚᱸ ᱟᱨ ᱦᱚᱸ ᱥᱚᱝᱥᱟᱨ ᱯᱚᱨᱮ ᱚᱥᱟᱱᱛᱤ ᱡᱟᱜᱟᱜ ᱠᱟᱱᱟ᱾
ᱦᱚᱭ ᱦᱚᱭ, ᱟᱪᱪᱷᱟ ᱜᱚᱝᱠᱮ ᱟᱯᱮ ᱥᱮᱫ ᱫᱚ ᱱᱚᱝᱠᱟᱱ ᱯᱚᱨᱚᱵᱽ ᱠᱚᱫᱚ ᱪᱮᱫ ᱠᱚ ᱦᱩᱭ ᱵᱟᱲᱟᱜ-ᱟ?
ᱜᱚᱝᱠᱮ ᱯᱚᱨᱚᱵᱽ ᱵᱚᱞᱛᱮ ᱫᱚ ᱪᱮᱫ ᱞᱤᱧ ᱞᱟᱹᱭ ᱟᱵᱮᱱᱟ ᱟᱭᱢᱟ ᱨᱚᱠᱚᱢ ᱯᱚᱨᱚᱵᱽ ᱠᱚ ᱦᱩᱭ ᱵᱟᱲᱟᱜᱼᱟ ᱾ ᱡᱮᱢᱚᱱ ᱥᱚ ᱡᱮᱢᱚᱱ ᱵᱟᱦᱟ ᱯᱚᱨᱚᱵᱽ, ᱥᱚᱨᱦᱟᱭ ᱯᱚᱨᱚᱵᱽ ᱾ ᱟᱨ ᱡᱟᱦᱟᱸ ᱵᱮᱱ ᱢᱮᱱ ᱡᱟᱸᱦᱟ ᱦᱚᱜᱼᱚᱭ ᱤᱭᱟᱹ ᱯᱟᱛᱟ ᱯᱚᱨᱚᱵᱽ ᱾
ᱛᱟᱞᱦᱮ ᱜᱚᱝᱠᱮ ᱟᱵᱮᱱ ᱫᱚ ᱱᱚᱝᱠᱟ ᱮᱸ ᱱᱚᱜᱼᱚᱭ ᱟᱵᱚ ᱥᱟᱶ ᱨᱮᱢᱟ ᱛᱩᱢᱫᱟᱜ ᱴᱟᱢᱟᱠ ᱟᱨᱵᱟᱝ ᱨᱮᱜᱽᱲᱟ ᱠᱚ ᱠᱚᱨᱛᱟᱞ ᱠᱚ ᱱᱚᱜᱼᱚ ᱱᱚᱝᱠᱟᱱᱟᱜ ᱠᱚ ᱢᱮᱱᱟᱜ ᱟᱠᱟᱫᱟ ᱾ ᱛᱟᱞᱦᱮ ᱟᱵᱮᱱ ᱫᱚ ᱱᱟᱦᱟᱜ ᱱᱚᱣᱟ ᱛᱩᱢᱫᱟᱜ ᱟᱨ ᱵᱟᱝ ᱴᱟᱢᱟᱠ ᱨᱩ ᱠᱚᱫᱚᱱ ᱵᱮᱱ ᱵᱟᱲᱟᱭ ᱜᱮᱭᱟ ᱥᱮ ᱵᱟᱝ?
ᱦᱮᱸ ᱜᱚᱝᱠᱮ ᱵᱟᱰᱟᱭ ᱜᱮᱭᱟᱞᱤᱧ ᱪᱮᱫᱟᱜ ᱵᱟᱝ ᱱᱤᱭᱟᱹ ᱫᱚ ᱟᱵᱚ ᱥᱚᱢᱟᱡᱽ ᱨᱮᱭᱟᱜ ᱠᱟᱱᱟ ᱡᱮᱦᱮᱛᱩ ᱟᱵᱚ ᱦᱚᱭᱛᱳ ᱵᱟᱹᱵᱩ ᱠᱚᱵᱤᱱ ᱥᱮᱬᱟᱭ ᱠᱷᱟᱡ ᱫᱚ ᱚᱠᱚᱭ ᱥᱮᱬᱟᱭᱟ ᱾ ᱟᱵᱚ ᱥᱚᱢᱟᱡᱽ ᱨᱮᱭᱟᱜ ᱤᱭᱟᱹ ᱠᱟᱱᱟ ᱛᱚ ᱟᱵᱚ ᱜᱮ ᱥᱮᱬᱟᱭ ᱦᱩᱭᱩᱜ ᱛᱟᱵᱚᱱᱟ ᱥᱮ, ᱦᱟᱯᱮᱱ ᱫᱤᱱ ᱨᱮ ᱡᱟᱦᱟᱸ ᱦᱟᱯᱮᱱ ᱫᱤᱱ ᱨᱮ ᱡᱮ ᱢᱟᱹᱭ ᱥᱮ ᱵᱟᱵᱩ ᱛᱟ ᱠᱚ ᱦᱤᱡᱩᱜ ᱠᱟᱱᱟ ᱩᱱᱠᱩ ᱦᱚᱸᱛᱚ ᱩᱱᱠᱩ ᱦᱚᱸᱛᱚ ᱱᱤᱭᱟᱹ ᱟᱵᱚ ᱧᱮᱞ ᱛᱮᱠᱚ ᱥᱮᱸᱬᱟᱭᱟ ᱾ ᱥᱮᱸᱬᱟ ᱟᱠᱟᱫ ᱞᱤᱧᱟ ᱾
ᱦᱳᱭ ᱮᱠᱟᱞ ᱱᱚᱣᱟ ᱫᱚ ᱦᱟᱸᱜ ᱡᱚᱛᱷᱟᱛ ᱠᱟᱛᱷᱟ ᱵᱤᱱ ᱞᱟᱹᱭ ᱠᱮᱫᱼᱟ ᱾ ᱛᱮᱦᱮᱧ ᱟᱵᱚ ᱱᱚᱣᱟ ᱥᱮᱨᱣᱟ ᱨᱮᱱᱟᱜ ᱛᱩᱢᱫᱟᱜ ᱴᱟᱢᱟᱠ ᱫᱚ ᱦᱟᱸᱜ ᱮᱠᱟᱞ ᱥᱮᱬᱟ ᱞᱟᱹᱠᱛᱤ ᱠᱟᱱ ᱛᱟᱵᱚᱱᱟ ᱾ ᱱᱚᱸᱜ-ᱚᱭ ᱵᱟᱦᱟ ᱠᱚᱨᱮ ᱠᱟᱨᱟᱢ ᱠᱚᱨᱮ ᱟᱨᱵᱟᱝ ᱥᱚᱨᱦᱟᱭ ᱠᱚᱨᱮ ᱮ ᱵᱟᱯᱞᱟ ᱠᱚᱨᱮ ᱱᱟᱦᱟᱜ ᱵᱟᱵᱚᱱ ᱥᱮᱸᱬᱟ ᱠᱟᱜᱼᱟ ᱛᱟᱦᱚᱞᱮ ᱩᱱ ᱫᱚ ᱦᱟᱸᱜ ᱱᱚᱝᱠᱟ ᱨᱩ ᱠᱚᱫᱚ ᱦᱟᱸᱜ ᱱᱟᱦᱟᱜ ᱟᱫ ᱩᱛᱟᱹᱨᱚᱜ ᱛᱟᱵᱚᱱᱟ ᱵᱟᱝ ᱥᱮ ᱾ ᱟᱫᱚ ᱟᱹᱞᱤᱧᱟᱜ ᱩᱭᱦᱟᱹᱨ ᱛᱮᱫᱚ ᱞᱟᱹᱭᱟᱭ ᱱᱚᱣᱟ ᱠᱚᱦᱚᱸ ᱮᱠᱟᱞ ᱥᱮᱬᱟ ᱞᱟᱹᱠᱛᱤ ᱾ ᱟᱨ ᱵᱟᱝ ᱞᱮᱠ ᱠᱟᱱ ᱛᱟᱵᱚᱱᱟ ᱦᱳᱭ ᱾
ᱦᱳᱭ ᱦᱳᱭ ᱾
ᱵᱟᱝ ᱥᱮ ᱾ ᱛᱟᱦᱞᱮ ᱜᱚᱝᱠᱮ ᱟᱯᱮ ᱥᱮᱫ ᱫᱚ ᱱᱚᱝᱠᱟ ᱵᱟᱯᱞᱟ ᱠᱚᱨᱮ ᱫᱚ ᱫᱚᱝ ᱫᱚᱠᱚ ᱮᱱᱮᱡ ᱜᱮᱭᱟ ᱥᱮ ᱵᱟᱝ?
ᱦᱮᱸ ᱜᱚᱝᱠᱮ ᱫᱚᱝ ᱠᱚ ᱫᱚᱝ ᱠᱚᱫᱚ ᱠᱚ ᱮᱱᱮᱡ ᱜᱮᱭᱟ ᱾
ᱟᱫᱚ ᱟᱯᱮᱥᱮᱫ ᱫᱚ ᱚᱠᱟ ᱞᱮᱠᱟ ᱵᱟᱯᱞᱟ ᱦᱩᱭᱩᱜᱼᱟ ᱜᱚᱝᱠᱮ ᱠᱟᱹᱴᱤᱡ ᱵᱮᱱ ᱞᱟᱹᱭ ᱞᱮᱠᱷᱟᱱ
ᱜᱚᱝᱠᱮ ᱟᱞᱮ ᱥᱮᱫ ᱫᱚ ᱜᱚᱝᱠᱮ ᱜᱚᱝᱠᱮ ᱡᱟᱦᱟᱸ ᱛᱤᱱᱟᱹᱜ ᱤᱧ ᱧᱮᱞ ᱠᱟᱜ ᱵᱟᱯᱞᱟ ᱚᱱᱟ ᱠᱚᱞᱤᱧ ᱞᱟᱹᱭ ᱟᱵᱮᱱ ᱠᱟᱱᱟ ᱾ ᱡᱟᱦᱟᱸ ᱜᱚᱝᱠᱮ ᱱᱚᱜᱼᱚᱭ ᱡᱮ ᱱᱚᱜᱼᱚᱭ ᱡᱮ ᱥᱟᱨ ᱥᱟᱹᱜᱩᱱ ᱵᱟᱯᱞᱟ ᱥᱮ ᱦᱟᱱᱛᱮᱱ ᱠᱚ ᱦᱟᱱᱛᱮᱱ ᱠᱚ ᱨᱟᱭᱵᱟᱨᱤᱡ ᱥᱮ ᱚᱱᱛᱮᱱ ᱜᱮ ᱨᱟᱭᱵᱟᱨᱤᱡ ᱡᱮ ᱜᱟᱞᱢᱟᱨᱟᱣ ᱟᱠᱚ ᱠᱟᱛᱷᱟ ᱠᱚ ᱮᱯᱮᱢ ᱪᱟᱯᱟᱞ ᱟᱠᱚ ᱾ ᱡᱮ ᱜᱤᱨᱟᱹᱭ ᱟᱠᱚ ᱚᱱᱟ ᱜᱤᱨᱟᱹ ᱵᱟᱲᱟ ᱠᱟᱛᱮ ᱜᱮ ᱦᱚᱸᱜ-ᱚᱭ ᱚᱢᱩᱠ ᱫᱤᱱ ᱨᱮ ᱥᱮ ᱴᱮᱨᱚᱜ ᱚᱱᱟ ᱠᱚ ᱢᱟᱰᱣᱟ ᱵᱟᱲᱟ ᱠᱟᱛᱮ ᱢᱟᱰᱣᱟᱭ ᱟᱠᱚ ᱾ ᱢᱟᱰᱣᱟ ᱵᱟᱲᱟ ᱠᱟᱛᱮᱫ ᱡᱟᱦᱟᱸ ᱧᱤᱫᱟᱹ ᱥᱮᱫ ᱫᱚ ᱥᱩᱱᱩᱢ ᱥᱟᱥᱟᱝ ᱠᱚ ᱚᱡᱚᱜ ᱟᱭᱟ ᱡᱟᱢᱟᱭ ᱠᱚᱲᱟ ᱾ ᱟᱫᱚ ᱛᱤᱦᱤᱧ ᱠᱚ ᱢᱟᱸᱰᱟᱣᱟ ᱠᱮᱫᱟ ᱥᱮ ᱫᱚᱥᱟᱨ ᱫᱤᱱ ᱫᱚᱠᱚ ᱦᱤᱡᱩᱜᱼᱟ ᱜᱚᱝᱠᱮ ᱡᱟᱦᱟᱸ ᱠᱩᱲᱤ ᱥᱮᱱ ᱠᱚᱠᱚ ᱦᱤᱡᱩᱜᱼᱟ ᱜᱚᱝᱠᱮ ᱱᱚᱰᱮ ᱠᱚᱲᱟᱜ ᱚᱲᱟᱜ᱾ ᱚᱲᱟᱜ ᱚᱲᱟᱜ ᱦᱮᱡ ᱠᱟᱛᱮᱫ ᱪᱮᱛᱟ ᱠᱚᱲᱟ ᱥᱮᱱᱤᱡ ᱜᱚᱜᱚ ᱥᱮ ᱠᱚᱲᱟ ᱥᱤᱱᱤ ᱵᱟᱵᱟ ᱜᱚᱜᱚ ᱥᱮ ᱠᱟᱠᱟ ᱥᱮ ᱢᱟᱢᱟ ᱥᱮ ᱠᱟᱠᱤ ᱥᱮ ᱡᱟᱦᱟᱸᱭ ᱵᱟ ᱥᱮ ᱠᱩᱢᱟᱹᱝ ᱥᱮᱞ ᱚᱱᱠᱟ ᱩᱱᱠᱩ ᱥᱟᱛᱮ ᱦᱟᱱᱛᱮᱱ ᱠᱩᱲᱤ ᱥᱮᱱ ᱦᱚᱸ ᱩᱱᱠᱩ ᱜᱮᱠᱚ ᱦᱤᱡᱩᱼᱟ ᱠᱟᱠᱟ ᱠᱟᱠᱩ ᱦᱤᱡᱩᱜᱼᱟ ᱩᱱᱠᱩ ᱩᱱᱤ ᱠᱩᱲᱤᱨᱮᱱ ᱟᱫᱚ ᱠᱚᱲᱟ ᱚᱲᱟᱜ ᱠᱚ ᱦᱤᱡᱩᱜᱼᱟ᱾ ᱟᱫᱚ ᱩᱱᱠᱩ ᱚᱸᱰᱮ ᱫᱩᱲᱩᱵ ᱠᱟᱛᱮᱜ ᱟᱠᱚ ᱚᱱᱟ ᱵᱟᱞᱟᱭᱟ ᱡᱚᱦᱟᱸᱨ ᱵᱟᱞᱟᱭᱟ ᱠᱚ ᱡᱚᱦᱟᱸᱨᱟᱠᱚ, ᱡᱚᱢ ᱟᱠᱚ ᱧᱩᱭ ᱟᱠᱚ ᱟᱨ ᱠᱚ ᱮᱱᱮᱡ ᱟᱠᱚ ᱨᱟᱹᱥᱠᱟᱹᱜ ᱟᱠᱚ᱾ ᱛᱟᱨᱯᱚᱨᱮᱨ ᱫᱤᱱ ᱫᱚ ᱩᱱᱠᱩ ᱠᱚ ᱛᱤ ᱩᱱᱠᱩ ᱩᱱᱠᱩ ᱡᱚᱢ ᱵᱟᱲᱟ ᱧᱩ ᱵᱟᱲᱟ ᱠᱟᱛᱮᱫ ᱛᱤᱦᱤᱧ ᱫᱚᱠᱚ ᱨᱩᱭᱟᱹᱲᱮᱱ ᱜᱮ, ᱟᱨ ᱯᱚᱨᱮᱨ ᱫᱤᱱ ᱫᱚ ᱠᱚᱲᱟ ᱠᱚᱲᱟ ᱵᱟᱹᱨᱮ ᱛᱮᱠᱚ ᱪᱟᱞᱟᱜᱼᱟ᱾ ᱟᱫᱚ ᱵᱟᱲᱮ ᱥᱮᱱ ᱠᱟᱛᱮᱜ ᱟᱫᱚ ᱡᱚᱠᱷᱚᱱ ᱡᱚᱠᱷᱚᱱ ᱪᱟᱸᱫᱚᱭ ᱨᱟᱠᱟᱵᱚᱜ ᱩᱱ ᱡᱚᱠᱷᱚᱱ ᱠᱚ ᱥᱤᱸᱫᱽᱨᱟᱹ ᱫᱟᱱᱚᱜᱼᱟ᱾
ᱟᱞᱮ ᱥᱮᱫ ᱫᱚ ᱜᱚᱝᱠᱮ ᱱᱚᱝᱠᱟ ᱦᱩᱭᱩᱜ-ᱟ᱾
ᱦᱳᱭ ᱜᱚᱝᱠᱮ ᱮᱠᱟᱞ ᱟᱯᱮ ᱥᱮᱱᱟᱜ ᱱᱚᱝᱠᱟ ᱵᱟᱯᱞᱟ ᱠᱚ ᱦᱟᱸᱜ ᱵᱮᱱ ᱞᱟᱹᱭ ᱠᱮᱜ-ᱟ ᱟᱨ ᱟᱹᱰᱤ ᱢᱚᱸᱡᱽ ᱜᱮᱞᱤᱧ ᱵᱩᱡᱷᱟᱹᱣ ᱠᱮᱜ-ᱟ ᱟᱫᱚ ᱜᱚᱝᱠᱮ ᱟᱞᱮ ᱥᱮᱫ ᱦᱚᱸᱜ-ᱚᱭ ᱱᱚᱝᱠᱟ ᱥᱟᱨ ᱥᱟᱹᱜᱩᱱ ᱵᱟᱯᱞᱟ ᱫᱚ ᱱᱟᱦᱟᱜ ᱠᱚᱢ ᱫᱷᱟᱨᱟ ᱜᱮ ᱧᱮᱞᱚᱜ ᱜᱮᱭᱟ, ᱟᱫᱚ ᱵᱟᱹᱲᱛᱤ ᱠᱟᱭᱛᱮ ᱱᱚᱜ-ᱱᱟ ᱱᱩᱠᱩ ᱵᱟᱯᱞᱟ ᱵᱚᱞᱛᱮ ᱫᱚ ᱦᱟᱸᱜ ᱟᱞᱮ ᱥᱮᱫ ᱫᱚ ᱵᱟᱦᱟ ᱥᱟᱣᱦᱟ ᱵᱟᱯᱞᱟ ᱜᱮ ᱦᱟᱸᱜ ᱵᱟᱹᱲᱛᱤ ᱫᱚ ᱧᱮᱞ ᱧᱚᱜ ᱧᱟᱢᱚᱜ ᱠᱟᱱᱟ᱾
ᱟᱪᱪᱷᱟ᱾
ᱦᱳᱭ᱾ ᱦᱳᱭ ᱜᱚᱝᱠᱮ ᱮᱠᱟᱞ ᱟᱯᱮ ᱥᱮᱱᱟᱜ ᱱᱚᱝᱠᱟ ᱵᱟᱯᱞᱟ ᱠᱚ ᱞᱤᱧ ᱵᱟᱲᱟᱭ ᱛᱤᱭᱳᱜ ᱠᱮᱫᱟ, ᱥᱮ ᱟᱞᱮ ᱥᱮᱱᱟᱜ ᱦᱚᱸ ᱞᱤᱧ ᱞᱟᱹᱭᱟᱫ ᱵᱮᱱᱟ᱾
ᱦᱳᱭ ᱦᱳᱭ ᱜᱚᱝᱠᱮ ᱦᱳᱭ᱾
ᱛᱟᱞᱦᱮ ᱚᱠᱛᱚ ᱠᱚᱦᱚᱸ ᱜᱚᱝᱠᱮ ᱦᱩᱭ ᱤᱫᱤᱜ ᱠᱟᱱᱟ ᱟᱨᱦᱚᱸ ᱨᱚᱯᱚᱲ ᱦᱩᱭᱩᱜ-ᱟ ᱱᱟ
ᱦᱳᱭ ᱜᱚᱝᱠᱮ ᱟᱨᱦᱚᱸ ᱞᱟᱝ ᱧᱟᱯᱟᱢ ᱞᱮᱠᱷᱟᱱ ᱫᱚ ᱟᱨᱦᱚᱸ ᱦᱳᱭ ᱜᱚᱝᱠᱮ ᱦᱳᱭ᱾
ᱦᱳᱭ ᱟᱪᱪᱷᱟ ᱜᱚᱝᱠᱮ ᱛᱟᱞᱦᱮ ᱱᱤᱭᱟᱹ ᱵᱮᱲᱟ ᱫᱚ ᱦᱟᱸᱜ ᱱᱚᱝᱠᱟ ᱜᱮ, ᱦᱳᱭ?
ᱴᱷᱤᱠ ᱜᱮᱭᱟ ᱜᱚᱝᱠᱮ ᱢᱟ ᱛᱟᱦᱚᱞᱮ ᱧᱤᱫᱟᱹ ᱡᱚᱦᱟᱨ ᱜᱚᱝᱠᱮ᱾
ᱦᱳᱭ ᱦᱳᱭ᱾
ᱦᱮᱸ ᱢᱟ᱾